ᱦᱮᱸ। ᱦᱩᱸ, ᱢᱮᱱᱫᱤᱧ ᱡᱚᱢ ᱵᱟᱲᱟ ᱠᱚ ᱫᱚ ᱦᱚᱭᱱᱟ ᱥᱮ ᱟᱹᱣᱨᱤ?
ᱦᱮᱸ, ᱡᱚᱞ ᱠᱚᱫᱚ ᱦᱩᱭ ᱠᱟᱱᱟ ᱮᱱᱟᱝ ᱨᱮᱜᱮ। ᱟᱨ ᱛᱮᱦᱮᱧ ᱫᱚ ᱱᱟᱦᱟᱜ ᱵᱤᱨ ᱠᱷᱚᱱ ᱯᱩᱴᱠᱟᱹ ᱠᱚ, ᱩᱫᱽ ᱠᱚ, ᱯᱟᱴᱠᱟ ᱠᱚ ᱦᱟᱞᱟᱝ ᱟᱹᱜᱩ ᱦᱩᱭ ᱞᱮᱱᱟ। ᱚᱱᱟ ᱠᱚᱜᱮ ᱥᱚᱲᱮ ᱵᱟᱲᱟ ᱦᱩᱭ ᱞᱮᱱᱟ।
ᱦᱮᱸ। ᱟᱫᱚ ᱯᱩᱴᱠᱟᱹ ᱨᱮᱱᱟᱜ, ᱩᱫᱽ ᱨᱮᱱᱟᱜ ᱠᱟᱛᱷᱟᱢ ᱞᱟᱹᱭ ᱠᱮᱫ ᱠᱷᱟᱱ, ᱠᱩᱞᱤ ᱞᱮᱢ ᱜᱤᱧ, ᱟᱸ ᱟᱸᱡᱚᱢ ᱠᱟᱜ ᱠᱚᱣᱟᱧ ᱵᱟᱝᱢᱟ ᱞᱟᱹᱭᱟᱠᱚ ᱩᱫᱽ ᱯᱷᱩᱴᱠᱟᱹ ᱫᱚ ᱟᱹᱰᱤ ᱟᱭᱢᱟ ᱞᱮᱠᱟᱱᱟᱜ ᱛᱟᱦᱮᱸᱱᱟ। ᱟᱫᱚ ᱵᱤᱨ ᱫᱤᱥᱚᱢ ᱨᱮ ᱛᱟᱢ ᱚᱲᱟᱜ। ᱟᱫᱚ ᱛᱟᱦᱟᱞᱮ ᱢᱟᱱᱮ ᱵᱟᱲᱟᱭᱟᱢ ᱛᱚ ᱡᱮ ᱪᱮᱫ ᱪᱮᱫ ᱯᱷᱩᱴᱠᱟᱹ ᱠᱚ ᱢᱟᱱᱮ ᱡᱚᱢ ᱜᱮᱭᱟ ᱠᱚ ᱟᱨᱠᱤ? ᱟᱫᱚ ᱠᱟᱹᱴᱤᱡ ᱮᱢ ᱞᱟᱹᱭ ᱞᱮᱠᱷᱟᱱ ᱵᱷᱟᱹᱜᱤ ᱠᱚᱜᱼᱟ।
ᱛᱚ ᱯᱷᱩᱴᱠᱟᱹ ᱵᱚᱞᱛᱮ ᱫᱚ ᱟᱞᱮᱥᱮᱫ ᱫᱚ ᱢᱤᱫᱴᱮᱱ ᱯᱷᱩᱴᱠᱟᱹ ᱜᱮ ᱦᱩᱭᱩᱜᱼᱟ ᱚᱱᱟ ᱫᱚ ᱯᱩᱲᱯᱩᱲ ᱜᱮ।
ᱠᱟᱹᱴᱤᱡ ᱠᱟᱹᱴᱤᱡ ᱵᱮᱞᱮ ᱞᱮᱠᱟ ᱢᱚᱱᱮᱭᱟᱢ। ᱚᱱᱟ ᱜᱳᱞ ᱜᱳᱞ ᱦᱮᱸᱥᱮ? ᱚᱱᱮ ᱢᱤᱫ ᱨᱚᱠᱚᱢᱟᱜ ᱯᱩᱴᱠᱟᱹ ᱜᱮ ᱟᱞᱮ ᱥᱮᱫ ᱫᱚ। ᱟᱫᱚ, ᱦᱳᱭᱛᱚ ᱱᱚᱝᱠᱟ ᱡᱟᱦᱟᱸᱭ ᱢᱟᱦᱮ, ᱢᱟᱨᱮ ᱦᱚᱲ ᱠᱚ, ᱯᱟᱹᱦᱤᱞ ᱦᱚᱲ ᱠᱚ ᱩᱱ ᱚᱠᱛᱚ ᱨᱮ ᱡᱩᱫᱤ ᱛᱟᱦᱮᱸᱜ ᱠᱟᱱ ᱨᱮᱦᱚᱸ ᱩᱱᱠᱩ ᱠᱚ ᱞᱟᱹᱭ ᱫᱟᱲᱮᱭᱟᱜᱼᱟ ᱚᱱᱟ ᱫᱚ। ᱤᱧ ᱫᱚ ᱱᱟᱦᱟᱜ ᱚᱱᱟ ᱤᱫᱤ ᱠᱟᱛᱮ ᱫᱚ ᱵᱟᱹᱧ ᱵᱟᱰᱟᱭᱟ।
ᱚ ᱚ, ᱟᱫᱚ ᱤᱧ ᱫᱚ ᱦᱟᱸᱜ ᱤᱧ ᱟᱸᱡᱚᱢ ᱵᱟᱲᱟᱣ ᱠᱟᱜ ᱠᱚᱣᱟ ᱱᱚᱝᱠᱟ, ᱢᱟᱱᱮ ᱟᱭᱢᱟ ᱞᱮᱠᱟᱱᱟᱜ ᱩᱫᱽ ᱠᱚ ᱢᱮᱱᱟᱜᱼᱟ᱾ ᱡᱮᱢᱚᱱ ᱠᱚ ᱞᱟᱹᱭᱟ ᱱᱚᱜᱱᱟ ᱯᱟᱴᱠᱟ ᱩᱫᱽ, ᱯᱩᱴᱠᱟᱹ, ᱥᱟᱶᱛᱮ ᱛᱚᱨᱢᱟᱞ ᱩᱫᱽ। ᱟᱫᱚ ᱟᱹᱰᱤ ᱟᱭᱢᱟ ᱞᱮᱠᱟᱱᱟᱜ ᱩᱫᱽ ᱠᱚ ᱢᱮᱱᱟᱜ-ᱟ। ᱥᱟᱶᱛᱮ ᱠᱚ ᱢᱮᱱᱟ ᱵᱟᱝᱢᱟ ᱱᱚᱣᱟ ᱯᱟᱴᱠᱟ ᱩᱫᱽ ᱫᱚ, ᱞᱟᱹᱭᱟᱠᱚ ᱥᱮ ᱪᱮᱫ ᱦᱮᱸᱫᱮ ᱜᱮᱭᱟ ᱟᱨᱠᱤ। ᱟᱫᱚ ᱩᱱᱟᱹᱜ ᱫᱚ ᱦᱟᱸᱜ ᱤᱧ ᱦᱚᱸ ᱵᱟᱹᱧ ᱵᱟᱲᱟᱭᱟ ᱟᱨ ᱛᱤᱱᱟᱹᱜ ᱥᱟᱹᱨᱤ ᱥᱮ ᱱᱟᱥᱮ ᱥᱮ ᱦᱮᱸᱫᱮᱭᱟᱜ ᱟᱨᱟ-ᱟᱜ ᱞᱟᱹᱭ ᱟᱠᱚ ᱱᱚᱝᱠᱟᱱᱟᱜ ᱢᱮᱱᱟᱜ-ᱟ ᱟᱫᱚ ᱵᱟᱝ ᱵᱟᱲᱟᱭ ᱥᱮ ᱵᱟᱝ ᱧᱮᱞ ᱦᱩᱭ ᱟᱠᱟᱱᱟ ᱟᱨᱠᱤ᱾
ᱟᱫᱚ ᱯᱟᱴᱠᱟ ᱩᱸᱫ ᱵᱚᱞᱛᱮ ᱫᱚ ᱮᱸᱜ ᱦᱮᱸᱫᱮᱭᱟᱜ ᱢᱮᱱᱟᱜᱼᱟ ᱛᱟᱨᱯᱚᱨᱮ ᱟᱨᱟᱜᱟᱜ ᱢᱮᱱᱟᱜᱼᱟ ᱛᱟᱨᱯᱚᱨᱮ ᱥᱟᱥᱟᱝᱟᱜ ᱢᱮᱱᱟᱜᱼᱟ᱾ ᱥᱟᱶᱛᱮ ᱦᱮᱸᱫᱮ ᱦᱚᱸ ᱯᱩᱨᱟᱹ ᱦᱮᱸᱫᱮ ᱫᱚ ᱵᱟᱝ᱾ ᱯᱩᱲ ᱦᱮᱸᱫᱮ ᱱᱚᱝᱠᱟ ᱢᱮᱥᱟ ᱢᱮᱥᱤ ᱦᱚᱸ ᱛᱟᱦᱮᱱ ᱜᱮᱭᱟ᱾ ᱯᱩᱨᱟᱹ ᱦᱮᱸᱫᱮ ᱦᱚᱸ ᱛᱟᱦᱮᱱ ᱜᱮᱭᱟ ᱦᱚᱸᱜᱼᱚᱝᱠᱟ ᱦᱮᱸ ᱥᱮ᱾ ᱟᱨ ᱚᱱᱟ ᱫᱚ ᱠᱟᱴᱤᱡ ᱥᱚ ᱧᱚᱜᱚᱜᱼᱟ ᱞᱟᱹᱭ ᱟᱠᱚ᱾ ᱞᱟᱹᱭᱟᱠᱚ ᱫᱚ ᱵᱟᱝ ᱧᱮᱞ ᱠᱟᱹᱫᱟᱧ ᱟᱞᱮ ᱥᱮᱫ ᱦᱚᱸ ᱢᱮᱱᱟᱜᱼᱟ᱾ ᱥᱚᱲᱮ ᱜᱮᱭᱟ ᱞᱮ ᱟᱨ ᱱᱚᱣᱟ ᱫᱚ ᱩᱛᱩ ᱠᱷᱚᱱ ᱫᱚ ᱥᱚᱲᱮ ᱜᱮ ᱥᱤᱵᱤᱞᱟ ᱡᱟᱹᱥᱛᱤ᱾
ᱦᱮᱸ ᱦᱮᱸ᱾
ᱟᱨ ᱱᱚᱣᱟ ᱨᱮᱱᱟᱜ ᱡᱟᱦᱟᱸ ᱟᱨᱟᱜ ᱟᱨ ᱥᱟᱥᱟᱝᱟᱜ ᱢᱮᱱᱟᱜᱼᱟ ᱚᱱᱟ ᱫᱚ ᱧᱮᱞ ᱛᱮᱦᱚᱸ ᱟᱹᱰᱤ ᱪᱮᱦᱨᱟ ᱧᱮᱞᱚᱜᱼᱟ ᱱᱚᱣᱟ᱾ ᱯᱩᱲ ᱦᱮᱸᱫᱮᱭᱟᱜ ᱠᱷᱚᱱ ᱫᱚ ᱦᱮᱸ ᱥᱮ᱾
ᱦᱩᱸ᱾ ᱦᱩᱸ ᱟᱫᱚ ᱚ ᱪᱮᱫ ᱠᱚ ᱞᱟᱹᱭᱟ ᱦᱟᱸᱜ ᱩᱸᱫᱽ ᱯᱩᱴᱠᱟᱹ ᱫᱚ ᱦᱟᱸᱜ ᱱᱚᱝᱠᱟ ᱵᱚᱱ ᱧᱮᱞ ᱟᱠᱟᱫᱟ ᱡᱮ ᱟᱱ ᱞᱟᱦᱟ ᱛᱮᱵᱚᱱ ᱯᱟᱲᱦᱟᱣ ᱵᱟᱲᱟ ᱟᱠᱟᱱᱟ ᱡᱮ ᱮᱸᱜ ᱨᱮᱴᱚ ᱫᱚ ᱪᱷᱟᱛᱟ ᱛᱟᱦᱮᱱ ᱛᱟᱠᱚᱣᱟ ᱟᱫᱚ ᱢᱟᱱᱮ ᱡᱟᱹᱥᱛᱤ ᱫᱚ ᱧᱮᱞᱚᱜᱼᱟ ᱮᱸᱜ ᱱᱚᱝᱠᱟ ᱠᱟ ᱜᱮ ᱟᱨᱠᱤ ᱨᱮᱴᱚ ᱫᱚ ᱱᱚᱣᱟ ᱩᱸᱫᱽ ᱨᱮᱱᱟᱜ ᱪᱷᱟᱛᱟ ᱨᱮᱠᱚ ᱩᱢᱩᱞ ᱠᱚᱜᱼᱟ᱾ ᱟᱫᱚ ᱟᱞᱟᱫᱟ ᱟᱞᱟᱫᱟ ᱩᱸᱫᱽ ᱢᱮᱱᱟᱜᱼᱟ ᱡᱟᱦᱟᱸ ᱠᱚᱫᱚ ᱟᱨᱠᱤ ᱢᱤᱫ ᱵᱟᱨᱭᱟ ᱫᱚ ᱢᱮᱱᱟᱜᱼᱟ ᱨᱮᱴᱚ ᱞᱟᱹᱜᱤᱫ ᱥᱮ ᱱᱚᱝᱠᱟ ᱦᱮᱸ ᱥᱮ᱾
ᱦᱩᱸ ᱞᱮᱭ ᱟᱠᱚ‌ ᱨᱮᱴᱚ ᱩᱸᱫᱽ᱾
ᱦᱳᱭ ᱨᱮᱴᱚ ᱩᱫᱽ᱾ ᱟᱫᱚ ᱚᱠᱟ ᱠᱚᱫᱚ ᱦᱟᱸᱜ ᱡᱚᱢ ᱞᱟᱹᱜᱤᱫ ᱵᱚᱱ ᱵᱮᱣᱦᱟᱨᱟ ᱡᱚᱢ ᱞᱟᱹᱜᱤᱫ ᱦᱚᱸ ᱡᱚᱢ ᱟᱠᱚ᱾ ᱟᱨ ᱚᱱᱟ ᱟᱨ ᱢᱮᱱᱟᱜᱼᱟ ᱦᱳᱭᱛᱳ ᱢᱤᱫ ᱵᱟᱨᱭᱟ ᱡᱟᱦᱟᱸ ᱫᱚ ᱨᱮᱴᱚ ᱠᱚᱦᱚᱸ ᱠᱚ ᱩᱢᱩᱞ ᱵᱟᱲᱟᱜᱼᱟ᱾ ᱟ ᱱᱚᱝᱠᱟ ᱱᱟᱦᱜ᱾
ᱛᱚᱨᱢᱟᱱ ᱩᱫᱽ ᱫᱚ
ᱦᱮᱸ ᱟ ᱟ ᱵᱟᱹᱧ ᱵᱟᱲᱟᱭᱟ ᱦᱟᱸᱜ ᱟᱫᱚ ᱵᱤᱨ ᱫᱤᱥᱚᱢ ᱨᱮᱱ ᱫᱮ ᱫᱚ ᱚᱲᱟᱜ ᱫᱚ ᱵᱟᱝ ᱠᱟᱱᱟ ᱥᱮ ᱚᱱᱟ ᱥᱩᱨ ᱠᱚᱨᱮ ᱫᱚ ᱦᱟᱸᱜ ᱢᱟᱱᱮ ᱵᱟᱹᱱᱩᱜᱼᱟ ᱟᱞᱮ ᱥᱩᱨ ᱠᱚᱨᱮ ᱫᱚ ᱵᱤᱨ ᱠᱚ᱾ ᱟᱫᱚ ᱵᱟᱹᱧ ᱵᱟᱲᱟᱭᱟ ᱦᱟᱸᱜ ᱱᱚᱣᱟ ᱛᱚᱨᱢᱟᱞ ᱩᱫᱽ ᱫᱚ ᱢᱟᱱᱮ ᱪᱮᱫ ᱠᱟᱱᱟᱜ ᱢᱮᱱ ᱟᱠᱚ ᱟᱰ ᱟᱭᱢᱟ ᱞᱮᱠ ᱠᱟᱱᱟ ᱩᱫᱽ ᱠᱚ ᱢᱮᱱᱟᱜᱼᱟ ᱵᱤᱨ ᱫᱤᱥᱚᱢ ᱨᱮᱱ ᱦᱚᱲ ᱟᱫᱚ ᱩᱱᱟᱹᱜ ᱫᱚ ᱤᱧ ᱫᱚ ᱵᱟᱹᱧ ᱵᱟᱰᱟᱭ᱾
ᱛᱚᱨᱢᱟᱞ ᱩᱫᱽ ᱫᱚ ᱠᱟᱹᱴᱤᱡ ᱞᱟᱹᱴᱩᱨ ᱞᱟᱹᱴᱩ ᱧᱚᱜ ᱜᱮᱭᱟ᱾ ᱟᱫᱚ ᱚᱱᱟ ᱫᱚ ᱯᱩᱲ ᱯᱩᱲ ᱜᱮᱭᱟ ᱟᱨ ᱠᱟᱹᱴᱤᱡ ᱱᱚᱶᱟ ᱠᱚ ᱩᱸᱫ ᱠᱷᱚᱱ ᱫᱚ ᱠᱟᱹᱴᱤᱡ ᱞᱟᱹᱴᱩ ᱧᱚᱜ ᱜᱮ ᱦᱩᱭᱩᱜᱼᱟ᱾ ᱢᱮᱱᱠᱷᱟᱱ ᱱᱚᱣᱟ ᱠᱚ ᱞᱮᱠᱟ ᱫᱚ ᱩᱱᱟᱹᱜ ᱵᱟᱝ ᱥᱤᱵᱤᱞᱟ ᱦᱮᱸ ᱥᱮ᱾ ᱟᱨ ᱠᱤᱪᱷᱩ ᱠᱤᱪᱷᱩ ᱥᱮᱫ ᱫᱚ ᱵᱟᱠ ᱠᱚ ᱡᱚᱢ ᱜᱮᱭᱟ ᱛᱚᱨᱢᱟᱞ ᱩᱫᱽ ᱫᱚ᱾ ᱟ ᱥᱮ ᱧᱩᱛ ᱛᱩᱢ ᱦᱚᱸ ᱵᱟᱠᱚ ᱵᱟᱰᱟᱭ ᱜᱮᱭᱟ ᱡᱩᱫᱤᱢ ᱢᱮᱛᱟᱭᱟ ᱱᱚᱣᱟ ᱫᱚ ᱪᱮᱫ ᱩᱫᱽ ᱠᱟᱱᱟ ᱵᱟᱠᱚ ᱞᱟᱹᱭ ᱫᱟᱲᱮᱭᱟᱜᱼᱟ ᱚᱱᱟ ᱤᱫᱤ ᱠᱟᱛᱮ᱾
ᱚᱨ ᱩᱫᱽ ᱢᱟᱱᱮ ᱟᱞᱮ ᱥᱮᱫ ᱡᱩᱫᱤᱢ ᱧᱮᱞ ᱧᱮᱞᱟ ᱟᱞᱮ ᱥᱮᱫ ᱫᱚ ᱱᱚᱣᱟ ᱚᱨᱛᱩᱫ ᱩᱫᱽ ᱡᱟᱦᱟᱸ ᱫᱚ ᱢᱩᱪᱤ ᱠᱟᱴᱟ ᱥᱮ ᱪᱮᱫ ᱚᱱᱠᱟ ᱴᱟᱭᱤᱯ ᱢᱮᱱᱟ ᱚᱱᱟ ᱥᱟᱶᱛᱮ ᱵᱩᱥᱩᱵ ᱩᱫᱽ ᱚ ᱥᱮ ᱵᱩᱱᱩᱢ ᱩᱫᱽ ᱦᱚᱜᱼᱚᱱᱟ ᱩᱫᱽ ᱠᱚᱜᱮ ᱢᱟᱱᱮ ᱡᱟᱹᱥᱛᱤ ᱫᱚ ᱧᱮᱞ ᱟᱠᱟᱱᱟ᱾ ᱟᱫᱚ ᱚ ᱱᱚᱝᱠᱟ ᱯᱟᱴᱠᱟ ᱥᱮ ᱯᱩᱴᱠᱟᱹ ᱦᱩᱜᱼᱩᱱᱠᱩ ᱠᱚᱫᱚ ᱦᱟᱸᱜ ᱵᱟᱞᱮ ᱧᱮᱞ ᱟᱠᱟᱫ ᱠᱚᱣᱟ᱾
ᱚᱨᱛᱩᱫ ᱩᱫᱽ ᱛᱟᱯᱚᱨᱮ ᱵᱚᱛᱟᱢ ᱩᱫᱽ ᱵᱟᱹᱱᱩᱜᱼᱟ ᱟᱯᱮ ᱥᱮᱫ?
ᱦᱮᱸ ᱚᱱᱟ ᱢᱚᱛᱟᱢ ᱩᱫᱽ ᱜᱮ ᱡᱟᱦᱟᱸ ᱫᱚ ᱟᱹᱰᱤ ᱢᱟᱨᱟᱝ ᱚᱨ ᱠᱟᱛᱮᱜ ᱦᱚᱸ ᱪᱩᱯᱤ ᱛᱮᱫ ᱟᱹᱰᱤ ᱢᱟᱨᱟᱝ ᱛᱟᱦᱮᱱᱟ ᱟᱨᱠᱤ᱾
ᱦᱮᱸ ᱚᱨᱛᱚᱫᱽ ᱩᱫᱽ ᱫᱚ ᱟᱞᱟᱫᱟ ᱜᱮᱭᱟ ᱟᱨ ᱢᱚᱛᱟᱢ ᱳᱫᱽ ᱟᱞᱟᱫᱟ ᱜᱮᱭᱟ
ᱦᱚᱸ᱾
ᱚᱨᱛᱟᱹᱫᱽ ᱩᱫᱽ ᱫᱚ ᱠᱟᱹᱴᱤᱡ ᱮᱸ ᱦᱮᱸ ᱵᱟᱱᱟᱨ ᱱᱚᱣᱟ ᱦᱚᱸ ᱢᱟᱨᱟᱝ ᱜᱮᱭᱟ ᱢᱚᱛᱟᱢ ᱳᱫᱽ ᱦᱚᱸ ᱚᱨᱛᱩᱫᱽ ᱳᱫᱽ ᱫᱚ ᱠᱟᱹᱴᱤᱡᱽ ᱠᱟᱹᱴᱤᱡᱽ ᱜᱮᱭᱟ ᱦᱟᱱᱟ ᱵᱩᱱᱩᱝ ᱳᱫᱽ ᱞᱮᱠᱟᱜᱮ᱾ ᱢᱩᱪᱤ ᱠᱟᱴᱟ ᱳᱫᱽ ᱞᱮᱠᱟᱜᱮ, ᱟᱫᱚ ᱢᱩᱪᱤ ᱠᱟᱴᱟ ᱳᱫᱽ ᱫᱚ ᱞᱟᱛᱟᱨ ᱥᱮ ᱩᱱᱟᱹᱜ ᱵᱟᱝ ᱛᱟᱦᱮᱸᱱᱟ ᱠᱤᱱᱛᱩ ᱚᱨᱛᱟᱹᱫᱽ ᱳᱫᱽ ᱠᱟᱹᱴᱤᱡ ᱛᱟᱦᱮᱸᱱᱟ ᱱᱟᱦᱱᱟ ᱱᱟᱦᱱᱟ᱾ ᱢᱚᱛᱟᱢ ᱳᱫᱽ ᱨᱮᱦᱚᱸ ᱛᱟᱸᱦᱮᱱᱟ ᱟᱹᱰᱤ ᱡᱷᱟᱹᱞ ᱜᱮᱭᱟ ᱢᱮᱱᱠᱷᱟᱱ ᱚᱱᱟ ᱫᱚ ᱦᱚᱨᱛᱟᱹᱫ ᱳᱫᱽ ᱫᱚ ᱵᱟᱠᱚ ᱞᱟᱹᱭ ᱜᱮᱭᱟ ᱚᱱᱟ ᱫᱚ ᱢᱚᱛᱟᱢ ᱳᱫᱽ ᱜᱮᱠᱚ ᱞᱟᱹᱭ ᱜᱮᱭᱟ ᱟᱞᱮᱥᱮᱫ ᱫᱚ᱾
ᱚᱻ ᱟᱫᱚ ᱦᱟᱸᱜ ᱱᱚᱣᱟ ᱯᱟᱴᱠᱟ ᱨᱤᱧ ᱞᱟᱹᱭ ᱠᱮᱫ ᱠᱷᱟᱱ ᱦᱮᱸᱥᱮ᱾ ᱟᱫᱚ ᱦᱟᱸ ᱦᱟᱸᱜ ᱢᱤᱫᱴᱤᱡ ᱜᱟᱞᱢᱟᱨᱟᱣ ᱤᱧ ᱟᱸᱡᱚᱢ ᱵᱟᱲᱟ ᱠᱟᱫᱟ ᱡᱟᱦᱟᱸ ᱫᱚᱠᱚ ᱞᱟᱹᱭᱟ ᱩᱱᱠᱩ ᱮ, ᱯᱟᱹᱴᱠᱟᱹᱨ ᱥᱮ ᱪᱤᱞᱤ ᱵᱟᱝᱠᱚ ᱢᱮᱛᱟ ᱠᱚᱣᱟ?
ᱦᱮᱸ᱾
ᱦᱮᱸ ᱟᱫᱚ ᱱᱚᱣᱟᱢ ᱟᱸᱡᱚᱢ ᱟᱠᱟᱫᱟ ᱥᱮ ᱵᱟᱝ ᱞᱟᱹᱭᱟᱠᱚ ᱵᱟᱝᱢᱟ ᱢᱤᱫᱴᱟᱝ ᱦᱚᱲᱚᱭ ᱜᱚᱡᱽ ᱞᱮᱱᱠᱷᱟᱡ ᱩᱱᱤ ᱯᱟᱹᱴᱠᱟᱹᱨ ᱠᱚ ᱦᱤᱡᱩᱜᱼᱟ᱾ ᱟᱨ ᱩᱱᱠᱩ ᱠᱚ ᱥᱟᱱᱟᱢᱟᱜ ᱠᱚ ᱞᱟᱹᱭᱟ ᱱᱩᱭᱟᱜ ᱱᱚᱣᱟ ᱟᱥᱟ ᱱᱚᱣᱟ ᱠᱩᱠᱢᱩ ᱛᱟᱦᱮᱸ ᱠᱟᱱ ᱛᱟᱭᱟ᱾ ᱥᱮ ᱱᱚᱝᱠᱟ ᱛᱷᱟᱹᱨᱤ ᱨᱮ ᱮᱸ ᱪᱮᱫᱞᱮᱠᱟ ᱢᱤᱫᱴᱟᱝ ᱵᱟᱝ ᱠᱚ ᱩᱫᱩᱜ ᱞᱟᱹᱭᱟ ᱟᱨᱠᱤ ᱟᱫᱚ ᱚᱱᱟ ᱫᱤᱥᱟᱹ ᱦᱮᱡᱽ ᱮᱱ ᱛᱤᱧᱟ, ᱟᱢᱮᱢ ᱵᱟᱲᱟᱭᱟ ᱥᱮ ᱵᱟᱝ?
ᱦᱮᱸ ᱩᱱᱠᱩ ᱡᱟᱫᱟ ᱯᱷᱩᱴᱠᱟᱹᱨ ᱠᱚ ᱢᱮᱛᱟ ᱠᱚᱣᱟ, ᱦᱤᱡᱩᱜ ᱜᱮᱭᱟ ᱠᱚ ᱟᱞᱮ ᱥᱮᱫ ᱦᱚᱸ
ᱦᱮᱸ ᱟᱫᱚ ᱢᱟᱱᱮ ᱩᱱᱠᱩᱣᱟᱜ ᱠᱟᱹᱢᱤᱢ ᱵᱟᱲᱟᱭᱟ ᱪᱮᱫ ᱠᱚ ᱢᱟᱱᱮ ᱪᱤᱠᱟᱹᱭᱟᱠᱚ ᱥᱮ ᱪᱮᱫᱠᱟ?
ᱩᱱᱠᱩ ᱵᱚᱞᱛᱮ ᱫᱚ ᱩᱱᱠᱩ ᱫᱚ, ᱟᱛᱳ ᱨᱮ ᱡᱩᱫᱤ ᱢᱤᱫ ᱦᱚᱲᱮ ᱜᱚᱛᱚᱼᱟ ᱟᱫᱚ ᱞᱟᱹᱭᱟ ᱠᱚ ᱠᱩᱠᱢᱩ ᱨᱮᱠᱚ ᱧᱟᱢ ᱠᱚᱣᱟ ᱩᱱᱠᱩ ᱫᱚ᱾
ᱮᱸ ᱠᱩᱠᱢᱩ ᱨᱮᱜᱮᱠᱚ ᱞᱟᱹᱭᱟ ᱠᱚᱣᱟ ᱤᱧ ᱫᱚ ᱱᱚᱣᱟ ᱥᱮ ᱦᱟᱱᱟ ᱠᱷᱟᱹᱛᱤᱨ ᱤᱧ ᱪᱟᱜ ᱠᱟᱱᱟ ᱨᱩᱣᱟᱹᱲ ᱠᱟᱹᱱᱟᱹᱧ᱾
ᱥᱮ ᱵᱚᱸᱜᱟ ᱫᱤᱥᱚᱢ ᱨᱤᱧ ᱪᱟᱜ ᱠᱟᱱᱟ᱾ ᱥᱮ ᱤᱧ ᱫᱚ ᱱᱚᱣᱟ ᱱᱚᱣᱟ ᱮᱢᱟᱹᱧ ᱯᱮ ᱱᱚᱜᱼᱚ ᱱᱚᱣᱟ ᱠᱚᱠᱚ ᱞᱟᱹᱭ ᱜᱮᱭᱟ᱾ ᱮ ᱪᱮᱫ ᱠᱷᱟᱹᱛᱤᱨᱮ ᱪᱟᱜ ᱠᱟᱱᱟ? ᱥᱮ ᱪᱤᱠᱟᱹᱛᱮ ᱜᱚᱛᱚ ᱮᱱᱟᱭ ᱱᱚᱣᱟ ᱠᱚ ᱤᱫᱤ ᱠᱟᱛᱮ ᱠᱚ ᱞᱟᱹᱭ ᱜᱮᱭᱟ᱾
ᱦᱮᱸ᱾ ᱟᱫᱚ ᱧᱮᱞᱚᱜᱼᱟ ᱡᱮ ᱱᱚᱣᱟ ᱠᱚᱫᱚ ᱡᱟᱹᱥᱛᱤ ᱞᱟᱦᱟ ᱛᱮᱜᱮ ᱛᱟᱦᱮᱸᱞᱮᱱᱟ ᱛᱮᱦᱮᱧ ᱜᱟᱯᱟ ᱫᱚ ᱵᱟᱹᱱᱩᱜᱼᱟ᱾ ᱟᱨ ᱢᱮᱱᱟᱜ ᱨᱮᱦᱚᱸ ᱠᱟᱛᱷᱟ ᱫᱚ ᱢᱟᱹᱭ ᱱᱚᱝᱠᱟᱣ ᱠᱟᱱᱟ ᱟᱹᱰᱤ ᱟᱭᱢᱟ ᱦᱚᱲ ᱜᱮᱠᱚ ᱞᱟᱹᱭᱟ ᱡᱮ ᱱᱩᱠᱩ ᱫᱚ ᱢᱟᱱᱮ ᱮ ᱮᱴᱟᱜ ᱢᱤᱫᱴᱤ ᱯᱟᱥᱮᱨ ᱟᱛᱳ ᱨᱮ ᱠᱩᱞᱤ ᱠᱚᱣᱟ ᱠᱚ ᱡᱮ ᱱᱩᱭ ᱦᱚᱲᱮ ᱱᱚᱝᱠᱟᱭᱮᱱ ᱫᱚ ᱱᱩᱠᱩ ᱨᱮᱱ ᱫᱚ ᱢᱟᱱᱮ ᱪᱮᱫᱠᱟ ᱠᱚ ᱛᱟᱦᱮᱸ ᱠᱟᱱᱟ, ᱪᱮᱞᱮ ᱪᱮᱞᱮ ᱠᱚ ᱢᱮᱱᱟᱜ ᱠᱚᱛᱟᱭᱟ ᱥᱮ ᱪᱮᱞᱮ ᱪᱮᱞᱮ ᱵᱟᱝ ᱥᱟᱱᱟᱢᱟᱜ ᱠᱩᱞᱤ ᱠᱟᱛᱮᱜ ᱧᱮᱞᱚᱜᱼᱟ ᱡᱮ ᱦᱤᱡᱩᱜ ᱟᱠᱚ᱾ ᱚᱱᱟ ᱥᱟᱶᱛᱮ ᱟᱹᱛᱩ ᱨᱮ ᱵᱚᱞᱚ ᱠᱟᱛᱮᱜ ᱟᱭᱢᱟ ᱞᱮᱠᱟᱱᱟᱜ ᱩᱱᱤᱭᱟᱜ ᱡᱟᱦᱟᱸ ᱛᱷᱟᱹᱨᱤ, ᱵᱟᱹᱴᱤ ᱠᱟᱸᱥᱟ ᱨᱮᱱᱟᱜ ᱛᱟᱦᱮᱸᱱᱟ, ᱦᱚᱸᱜ-ᱚᱱᱟ ᱠᱚ ᱮ ᱠᱷᱚ ᱠᱚᱭᱟ ᱚᱱᱟ ᱥᱟᱶᱛᱮ ᱱᱚᱣᱟ ᱱᱚᱣᱟ ᱠᱚᱦᱚᱸ ᱠᱚ ᱤᱫᱤᱭᱟ ᱟᱨᱠᱤ ᱢᱟᱱᱮ ᱟᱸᱻ ᱛᱮᱦᱮᱸᱧ ᱜᱟᱯᱟ ᱫᱚ ᱧᱮᱞᱚᱜ ᱠᱟᱱᱟ ᱡᱮ ᱱᱚᱣᱟ ᱠᱚ ᱪᱮᱛᱟᱱ ᱨᱮᱦᱚᱸ ᱤᱭᱟᱹ ᱢᱤᱫᱴᱤᱡ ᱟ ᱵᱟᱹᱲᱤᱡᱽ ᱠᱚ ᱠᱟᱹᱢᱤᱭᱮᱫᱟ ᱡᱟᱦᱟᱸ ᱫᱚ ᱢᱟᱱᱮ ᱱᱚᱣᱟ ᱠᱚᱫᱚ ᱞᱟᱹᱠᱛᱤ ᱵᱟᱝ ᱠᱟᱱᱟ᱾
ᱦᱩᱸ ᱯᱮᱥᱮ ᱫᱚ ᱞᱟᱜ ᱜᱮᱭᱟ ᱦᱮᱸ ᱥᱮ ᱱᱤᱛᱚᱜ ᱦᱚᱸ᱾
ᱟᱨ ᱱᱚᱝᱠᱟ ᱡᱩᱫᱤ ᱡᱟᱦᱟᱱᱟᱜ ᱛᱷᱟᱹᱨᱤ ᱢᱟᱨᱟᱹᱨᱤ ᱠᱚ ᱛᱟᱦᱮᱱᱟ ᱞᱟᱹᱭᱟᱠᱚ ᱡᱮ ᱱᱚᱣᱟ ᱛᱷᱟᱹᱨᱤ ᱛᱟᱦᱮᱸ ᱠᱟᱱ ᱛᱟᱭᱟ ᱚᱱᱟ ᱛᱦᱟᱹᱨᱤ ᱛᱟᱦᱮ ᱠᱟᱱ ᱛᱟᱭᱟ ᱫᱟᱱᱮ ᱞᱟᱹᱭ ᱠᱟᱫᱟ? ᱟᱫᱚ ᱵᱟᱠᱚ ᱮᱢ ᱜᱮᱭᱟ ᱚᱲᱟᱜ ᱦᱚᱲ ᱦᱚᱸ? ᱛᱟᱦᱮᱱ ᱨᱮᱦᱚᱸ ᱟᱨ ᱵᱟᱝ ᱛᱟᱦᱮᱱ ᱨᱮᱦᱚᱸ ᱞᱟᱹᱭᱟᱠᱚ ᱠᱟᱸᱥᱟ ᱛᱷᱟᱹᱨᱤ ᱛᱟᱦᱮᱸᱡ ᱛᱟᱦᱮᱸ ᱠᱟᱱ ᱛᱟᱭᱟ ᱥᱮ ᱢᱟᱹᱞᱤ ᱛᱟᱦᱮᱸ ᱠᱟᱱ ᱛᱟᱭᱟ
ᱦᱩᱸ ᱟᱫᱚ ᱢᱮᱱᱠᱷᱟᱡ ᱧᱮᱞᱚᱜᱼᱟ ᱡᱮ ᱟᱹᱢ ᱟᱹᱻ ᱱᱚᱣᱟ ᱠᱚᱫᱚ ᱦᱟᱸᱜ ᱟᱫᱚ ᱵᱟᱝ ᱵᱟᱲᱟᱭ ᱦᱚᱲ ᱫᱚᱠᱚ ᱞᱟᱹᱭᱟ ᱦᱮᱸᱛᱚ ᱛᱷᱟᱹᱨᱤ ᱛᱟᱦᱮᱸ ᱠᱟᱱ ᱛᱟᱭᱟ ᱾ ᱥᱮ ᱤᱭᱟᱹ ᱟᱫᱚ ᱠᱚ ᱮᱢᱟ ᱮᱢ ᱜᱤᱰᱤᱭ ᱟᱠᱚᱣᱟ ᱟᱫᱚ ᱢᱮᱱᱠᱷᱟᱡ ᱱᱚᱣᱟ ᱫᱚ ᱩᱱᱠᱩ ᱩᱱᱠᱩ ᱫᱚ ᱢᱟᱱᱮ ᱟᱠᱚ ᱫᱚ ᱪᱤᱠᱟᱹᱭᱟᱠᱚ ᱱᱚᱣᱟ ᱫᱚ ᱟᱹᱻ
ᱟᱠᱚ ᱫᱚ ᱟᱠᱚ ᱦᱚᱸᱠᱚ ᱦᱟᱛᱣᱟ ᱾ ᱮᱢᱚᱜ ᱟᱡ ᱱᱚᱜᱼᱚᱝᱠᱟ ᱟᱫᱚ ᱚᱲᱟᱜ ᱦᱚᱲ ᱫᱚ ᱫᱟᱱ ᱧᱩᱛᱩᱢ ᱛᱮᱠᱚ ᱮᱢᱟ?
ᱦᱩᱸ,
ᱟᱫᱚ ᱟᱞᱮ ᱥᱮᱫ ᱫᱚ ᱵᱟᱠᱚ ᱮᱢᱟ ᱠᱚᱜᱮᱭᱟ ᱱᱮᱛᱟᱨ ᱫᱚ ᱪᱟᱞᱟᱠ ᱠᱟᱱᱟ ᱠᱚ ᱞᱟᱹᱭ ᱨᱮᱦᱚᱸᱭ ᱵᱟᱠᱚ ᱮᱢᱟᱭ ᱜᱮᱭᱟ ᱾ ᱟᱹᱰᱤ ᱠᱚᱢ ᱜᱮ ᱟᱫᱚ, ᱦᱳᱭ ᱥᱮ,
ᱦᱮᱸ ᱦᱮᱸ, ᱟᱫᱚ ᱱᱚᱣᱟ ᱠᱚᱫᱚ ᱦᱟᱸᱜ ᱪᱟᱞᱟᱠᱤ ᱠᱟᱹᱢᱤ ᱠᱟᱱ ᱜᱮᱭᱟ ᱪᱮᱫᱟᱜ ᱥᱮ ᱢᱟᱱᱮ ᱦᱟᱸᱜ ᱟᱡ ᱛᱚ ᱦᱟᱸᱜ ᱟᱡ ᱦᱚᱸᱛᱚ ᱪᱟᱞᱟᱠᱤ ᱫᱟᱭ ᱥᱮ ᱟᱡ ᱠᱩᱠᱢᱩ ᱛᱮ ᱧᱟᱢ ᱠᱟᱛᱮᱜ ᱛᱚ, ᱟᱡ ᱚᱱᱠᱟ ᱫᱚ ᱵᱟᱭ ᱦᱤᱡᱩᱜ ᱠᱟᱱᱟ ᱧᱮᱞᱚᱜᱼᱟ ᱡᱮ ᱟᱹᱻ ᱱᱩᱠᱩ ᱫᱚ ᱵᱩᱡ ᱟᱠᱚ ᱥᱟᱱᱟᱢᱟᱜ ᱜᱮ ᱡᱮ ᱱᱩᱠᱩ ᱱᱩᱠᱩ ᱚᱲᱟᱜ ᱦᱚᱲ ᱫᱚ ᱱᱚᱝᱠᱟ ᱢᱮᱱᱟᱜ ᱠᱚᱣᱟ ᱱᱚᱝ ᱱᱠᱟ ᱵᱟᱝ ᱥᱟᱱᱟᱢᱟᱜ ᱠᱩᱞᱤ ᱠᱟᱛᱮᱜ ᱜᱮᱠᱚ ᱦᱤᱡᱩᱜᱼᱟ ᱛᱟᱦᱞᱮ ᱟᱠᱚ ᱫᱚ ᱟᱹᱻ ᱢᱟᱱᱮ ᱵᱷᱟᱹᱜᱮ ᱫᱚ ᱦᱟᱸᱜ ᱢᱟᱱᱮ ᱵᱟᱝᱠᱚ ᱠᱟᱹᱢᱤᱭᱮᱫᱟ ᱪᱮᱫᱟᱜ ᱥᱮ ᱢᱟᱱᱮ ᱟᱠᱚ ᱡᱩᱫᱤ ᱠᱩᱠᱢᱩ ᱞᱮᱠᱟ ᱠᱟᱛᱮ ᱠᱚ ᱧᱟᱢ ᱠᱮᱭᱟ ᱥᱮ ᱵᱚᱸᱜᱟ ᱫᱟᱲᱮ ᱠᱚ ᱵᱮᱣᱦᱟᱨ ᱠᱟᱛᱮ ᱡᱩᱫᱤ ᱠᱚ ᱵᱩᱡ ᱠᱮᱭᱟ ᱮᱸᱲᱮᱠᱷᱟᱱ ᱫᱚ ᱴᱷᱤᱠ ᱜᱮ ᱛᱟᱦᱮᱸ ᱠᱟᱱᱟ ᱾ ᱢᱮᱱᱠᱷᱟᱱ ᱟᱠᱚ ᱫᱚ ᱪᱮᱫ ᱦᱚᱸ ᱵᱟᱝ? ᱠᱚ ᱵᱟᱲᱟᱭᱟ ᱟᱨ, ᱚᱱᱟ ᱟᱨ ᱢᱟᱱᱮ ᱮᱴᱟᱜ ᱦᱚᱲ ᱠᱩᱞᱤ ᱠᱟᱛᱮᱜ ᱠᱚ ᱦᱤᱡᱩᱜᱼᱟ ᱛᱚ ᱟᱫᱚ ᱱᱚᱣᱟ ᱠᱚ ᱠᱷᱟᱹᱛᱤᱨ ᱛᱮᱜᱮ ᱢᱟᱱᱮ ᱱᱮ ᱱᱮᱛᱟᱨ ᱫᱚ ᱦᱚᱲ ᱦᱚᱸᱠᱚ ᱪᱟᱞᱟᱠᱚᱜ ᱠᱟᱱᱟ ᱟᱨᱠᱤ ᱾
ᱦᱩᱸ ᱟᱫᱚ ᱞᱟᱦᱟ ᱛᱮᱫᱚ ᱢᱚᱴᱟ ᱢᱩᱴᱤ ᱴᱷᱤᱠ ᱴᱷᱟᱠ ᱜᱮ ᱦᱳᱭᱳᱜ ᱛᱟᱦᱮᱸᱫ ᱢᱮᱱᱠᱷᱟᱱ ᱱᱮᱛᱟᱨ ᱜᱮ ᱦᱚᱭᱛᱚ ᱱᱚᱝᱠᱟ ᱫᱚᱠᱚ ᱪᱟᱞᱟᱠ ᱪᱤᱠᱟᱹᱭ ᱫᱟ ᱡᱟᱹᱱᱤᱡ ᱞᱟᱦᱟ ᱛᱮᱫᱚ ᱦᱚᱭᱛᱚ
ᱟᱹᱰᱤᱴᱟᱜ ᱜᱤᱧ ᱧᱮᱞ ᱠᱟᱫᱟ ᱛᱷᱟᱹᱨᱤ ᱠᱚᱦᱚᱸ ᱚᱱᱠᱟ ᱵᱟᱠᱚ ᱠᱷᱚᱭ ᱛᱟᱦᱮᱸᱫ ᱾ ᱛᱟᱦᱚᱞᱮ ᱱᱤᱛᱚᱜ ᱡᱟᱦᱟᱸ ᱞᱮᱠᱟ ᱠᱚ ᱞᱟᱹᱭᱟ ᱦᱮᱡ ᱛᱚᱨᱟ, ᱯᱟᱸᱪᱥᱚ ᱴᱟᱠᱟ ᱫᱟᱱᱮ ᱞᱟᱹᱭ ᱥᱮ ᱦᱟᱡᱟᱨ ᱴᱟᱠᱟ ᱫᱟᱱᱮ ᱞᱟᱹᱭ ᱠᱮᱫᱟ ᱱᱚᱝᱠᱟ ᱠᱚ ᱞᱟᱹᱭ ᱜᱮᱭᱟ ᱾ ᱵᱚᱸᱜᱟ ᱧᱩᱛᱩᱢ ᱛᱮ, ᱱᱤᱛᱚᱜ ᱫᱚ ᱱᱚᱝᱠᱟ ᱵᱟᱠᱚ ᱱᱚᱝᱠᱟ ᱭᱮᱫ ᱛᱟᱦᱮᱸ ᱞᱟᱦᱟᱛᱮᱱ ᱡᱟᱦᱟᱭ ᱫᱟᱫᱟ ᱯᱟᱹᱴᱠᱟᱹᱨ ᱠᱚᱠᱚ ᱛᱟᱦᱮᱸ ᱠᱟᱱᱟ ᱾ ᱦᱮᱸ ᱥᱮ,
ᱦᱮᱸ ᱦᱮᱸ, ᱟᱫᱚ ᱦᱚᱜᱼᱚ ᱱᱚᱣᱟ ᱠᱚ ᱠᱷᱟᱹᱛᱤᱨ ᱛᱮᱜᱮ ᱢᱟᱱᱮ ᱢᱤᱫ ᱵᱟᱨᱭᱟ ᱦᱚᱲ ᱫᱚ ᱟᱨᱠᱚ, ᱟᱹᱲᱤᱥᱚᱜ ᱠᱟᱱᱟ ᱟᱨᱠᱤ ᱟᱻ ᱵᱟᱝᱠᱚ ᱠᱩᱥᱤᱭᱟᱜ ᱠᱟᱱᱟ ᱢᱮᱱ ᱫᱟ ᱠᱚ ᱱᱩᱠᱩ ᱫᱚ ᱚᱱᱠᱟ ᱢᱟᱱᱮ ᱵᱷᱟᱜᱮ ᱵᱟᱝᱠᱚ ᱠᱟᱹᱢᱤᱭᱮᱫᱟ ᱦᱚᱲ ᱠᱚ ᱨᱮᱸᱜᱮᱡ ᱚᱲᱮᱡ ᱦᱚᱲ ᱠᱚ ᱯᱚᱴᱚᱡ ᱤᱫᱤᱭᱮᱫ ᱠᱚᱣᱟ ᱟᱨᱠᱤ ᱦᱚᱸᱜᱼᱚ ᱱᱟ ᱠᱚᱫᱚ ᱵᱟᱝ ᱵᱷᱟᱜᱤᱭᱟ᱾
ᱟᱫᱚ ᱱᱮᱛᱟᱨ ᱫᱚ ᱥᱟᱭᱮᱱᱥ ᱨᱮᱭᱟᱜ ᱡᱩᱜᱽ ᱦᱮᱡ ᱠᱟᱱᱟ ᱴᱮᱠᱱᱳᱞᱚᱡᱤ ᱨᱮᱭᱟᱜ᱾ ᱡᱟᱦᱟᱱᱟᱜ ᱜᱮ ᱦᱳᱭᱳᱜ ᱠᱟᱱᱟ ᱥᱟᱬᱮᱥ᱾ ᱪᱮᱛᱟᱱ ᱨᱮ ᱤᱭᱟᱹ ᱠᱟᱛᱮ ᱱᱤᱨᱵᱷᱚᱨ ᱠᱟᱛᱮ᱾ ᱱᱮᱛᱟᱨ ᱠᱚ ᱦᱚᱲ ᱫᱚ ᱚᱱᱟ ᱠᱚ ᱵᱟᱠᱚ ᱯᱟᱹᱛᱭᱟᱹᱣᱟᱜ ᱠᱟᱱᱟ᱾ ᱟᱨ ᱡᱟᱦᱟᱸᱭ ᱚᱱᱟ ᱠᱚᱨᱮᱜ ᱠᱚ ᱠᱟᱹᱢᱤᱭᱫᱟ ᱱᱩᱠᱩ ᱦᱚᱸ ᱦᱚᱭᱛᱳ ᱩᱱᱟᱹᱜ ᱱᱤᱭᱚᱴᱟᱹᱢ ᱠᱚ ᱵᱟᱠᱚ ᱢᱟᱱᱟᱣ ᱵᱟᱛᱟᱣᱫᱟ᱾ ᱱᱚᱜᱼᱚᱝᱠᱟᱱᱟᱜ
ᱦᱮᱸ, ᱟᱫᱚ ᱪᱮᱫ ᱠᱚ ᱞᱮᱭᱟ? ᱟᱸ ᱱᱚᱜ-ᱚᱭ ᱡᱮ ᱮ ᱢᱤᱫᱴᱤᱝ ᱠᱟᱛᱷᱟᱧ ᱠᱩᱞᱤᱭᱮᱜ ᱢᱮᱭᱟ ᱡᱮ ᱟ ᱞᱟᱦᱟᱛᱮᱢᱟ ᱱᱚᱝᱠᱟ ᱢᱮᱱ ᱛᱟᱦᱮᱸᱜ ᱛᱤᱨᱞᱟᱹ ᱜᱮ ᱵᱟᱝᱠᱚ ᱥᱮᱪᱮᱫ ᱦᱚᱪᱚᱣᱟᱠᱚ ᱠᱟᱱ ᱛᱟᱦᱮᱸᱫ᱾ ᱟᱫᱚ ᱦᱚᱸᱜ-ᱚᱭ ᱛᱤᱨᱞᱟᱹ ᱥᱮᱪᱮᱫ ᱩ ᱠᱚ ᱤᱫᱤ ᱠᱟᱛᱮᱫ ᱟᱢ ᱢᱤᱫ ᱵᱟᱨ ᱠᱟᱛᱷᱟ ᱛᱟᱦᱚᱞᱮ ᱞᱮᱭᱢᱮ‌᱾
ᱦᱩᱸ ᱛᱤᱨᱞᱟᱹ ᱫᱚ ᱞᱟᱦᱟ ᱛᱮᱫᱚ ᱵᱟᱠᱚ ᱥᱮᱪᱮᱫ ᱦᱚᱪᱚᱣᱟᱠᱚ ᱠᱟᱱ ᱛᱟᱦᱮᱸᱫ ᱢᱮᱱᱟ ᱠᱚ ᱥᱮᱭ ᱢᱟ ᱱᱩᱭ ᱫᱚ ᱥᱮᱪᱮᱫ ᱠᱟᱛᱮᱫ ᱪᱮᱫ ᱦᱩᱭᱩᱜ ᱛᱟᱭᱟ ᱥᱮᱭ ᱮᱴᱟᱜ ᱦᱚᱲᱟᱜ ᱚᱲᱟᱜ ᱨᱮᱜᱮ ᱛᱚ ᱱᱩᱭ ᱫᱚ ᱮᱸ ᱡᱟᱶᱟᱭᱭᱟᱠᱚ ᱥᱮ ᱪᱤᱠᱟᱹᱭ ᱭᱟᱠᱚ ᱩᱱᱟᱹᱜ ᱠᱚᱥᱴᱚ ᱠᱟᱛᱮᱜ ᱯᱚᱭᱥᱟ ᱠᱟᱛᱮ ᱪᱮᱫᱟᱜ ᱳᱭ ᱱᱚᱜ-ᱚᱝᱠᱟ ᱚᱱᱟ ᱥᱟᱶᱛᱮ ᱩᱸ ᱫᱟᱣ ᱦᱚᱸ ᱯᱟᱲᱦᱟᱣ ᱨᱮᱭᱟᱜ ᱫᱟᱣ ᱦᱚᱸ ᱵᱟᱠᱚ ᱮᱢᱟᱠᱚ ᱠᱟᱱ ᱛᱟᱦᱮᱸᱫ ᱥᱚᱢᱟᱡᱽ ᱨᱮ᱾
ᱟᱨᱦᱚᱸ ᱟᱭᱢᱟ ᱞᱮᱠᱟᱱᱟᱜ ᱱᱚᱝᱠᱟᱱᱟᱜ ᱛᱟᱦᱮᱸᱜ ᱠᱟᱱᱟ ᱡᱟᱦᱟᱸᱭ ᱡᱩᱫᱤ ᱯᱟᱲᱦᱟᱣ ᱥᱟᱱᱟᱭᱮ ᱨᱮᱦᱚᱸ ᱵᱟᱠᱚ ᱯᱟᱲᱦᱟᱣ ᱦᱚᱪᱚᱣᱟᱭ ᱛᱟᱦᱮᱸᱜ ᱟᱢᱫᱟᱡ ᱪᱮᱫ ᱮᱢ ᱪᱤᱠᱟᱹᱭ? ᱢᱮᱱ ᱱᱟᱦᱟ ᱛᱮᱫᱚ ᱠᱚ ᱢᱚᱱᱮ ᱛᱟᱦᱮᱸᱜ ᱛᱤᱨᱞᱟᱹ ᱢᱟᱱᱮ ᱫᱚ ᱟᱢ ᱫᱚ ᱫᱟᱠᱟ ᱩᱛᱩ ᱤᱥᱤᱱ ᱟᱢ ᱟᱢᱟᱢ ᱱᱚᱣᱟ ᱜᱮ ᱟᱢ ᱡᱟᱶᱟᱮᱭᱮ ᱫᱮᱵᱟ ᱥᱮᱵᱟᱭᱭᱟᱢ᱾ ᱱᱚᱣᱟ ᱠᱚᱜᱮ᱾
ᱦᱩᱸ᱾
ᱢᱮᱱᱠᱷᱟᱱ ᱱᱤᱛᱟᱹᱜ ᱫᱚ ᱚᱱᱠᱟ ᱫᱚ ᱟᱫᱚ ᱵᱟᱹᱱᱩᱜ ᱟᱠᱟᱫᱟ᱾
ᱟᱫᱚ ᱟᱯᱮ ᱥᱮᱜ ᱜᱮ ᱪᱮᱫ ᱞᱮᱠᱟ ᱱᱤᱛᱟᱹᱜ ᱛᱤᱨᱞᱟᱹ ᱠᱚ ᱥᱮ ᱪᱮᱫ ᱪᱮᱫ ᱞᱮᱠᱟ ᱦᱩᱭᱩᱜ ᱠᱟᱱᱟ ᱥᱮ ᱞᱟᱦᱟᱛᱮ ᱪᱮᱫ ᱞᱮᱠᱟ ᱛᱟᱸᱦᱮᱜ ᱚᱱᱟ ᱡᱩᱫᱤᱢ ᱞᱟᱹᱭ ᱠᱮᱭᱟ ᱱᱟᱯᱟᱭ ᱠᱚᱜ-ᱟ ᱟᱸᱡᱚᱢ ᱠᱟᱛᱮᱫ᱾
ᱦᱮᱸ, ᱚ ᱟᱞᱮ ᱦᱚᱸ ᱦᱟᱸᱜ ᱮ ᱛᱮᱦᱮᱧ ᱜᱟᱯᱟ ᱫᱚ ᱧᱮᱞᱚᱜ ᱠᱷᱟᱱᱟ ᱡᱮ ᱛᱤᱨᱞᱟᱹ ᱠᱚ ᱟᱹᱰᱤ ᱟᱭᱢᱟ ᱜᱮᱠᱚ ᱥᱮᱪᱮᱫᱚᱜ ᱠᱟᱱᱟ᱾ ᱥᱮ ᱥᱮᱪᱮᱫ ᱫᱚ ᱞᱟᱹᱠᱛᱤᱜ ᱠᱟᱱ ᱜᱮᱭᱟ ᱮᱸ ᱪᱮᱫᱟᱜ ᱥᱮ ᱧᱮᱞᱟᱵᱚᱱ ᱟ ᱵᱟᱵᱟ ᱦᱚᱲ ᱥᱮᱪᱮᱫ ᱠᱟᱛᱮᱫ ᱫᱚ ᱵᱟᱝ ᱦᱳᱭᱳᱜᱼᱟ, ᱟ ᱧᱮᱞᱟᱵᱚᱱ ᱡᱮ ᱟᱸ ᱟᱵᱚ ᱡᱩᱫᱤ ᱵᱚᱱ ᱧᱮᱞᱟ ᱵᱚᱱ ᱡᱮ ᱮᱸ ᱜᱚᱜᱚ ᱦᱚᱲ ᱜᱮ ᱚᱸ ᱯᱟᱲᱦᱟᱜ ᱠᱚ ᱥᱮᱸᱲᱟᱣᱟᱵᱚ ᱱᱟ ᱟᱸ ᱟᱫᱚ ᱜᱚᱜᱚ ᱦᱚᱲ ᱦᱚᱸ ᱥᱮᱪᱮᱫ ᱫᱚ ᱞᱟᱹᱠᱛᱤ ᱠᱟᱱ ᱛᱟᱠᱚᱣᱟ᱾
ᱢᱟᱱᱮ ᱥᱮᱪᱮᱫ